ᱦᱮᱞᱳ ᱟᱸᱡᱚᱢᱚᱜ ᱠᱟᱱᱟ?
ᱦᱟᱸ ᱦᱮᱸ ᱟᱸᱡᱚᱢᱚᱜ ᱠᱟᱱ ᱜᱮᱭᱟ,
ᱩᱸᱻ
ᱪᱮᱫ ᱠᱚᱢ ᱪᱤᱠᱟᱹ ᱵᱟᱲᱟᱭᱫᱟ?
ᱪᱮᱜ ᱤᱧ ᱪᱮᱠᱟᱭᱟ ᱪᱮᱜ ᱜᱮ ᱵᱟᱝ, ᱟᱢ ᱪᱮᱫ ᱮᱢ ᱪᱮᱠᱟᱭᱫᱟ?
ᱤᱧ ᱫᱚ ᱰᱟᱹᱝᱨᱤ ᱠᱚᱧ ᱜᱩᱯᱤᱭᱮᱫ ᱠᱚᱣᱟ᱾
ᱟᱯᱮ ᱥᱮᱫ ᱫᱚ ᱪᱮᱜᱠᱟ ᱥᱤᱛᱩᱝ ᱠᱟᱱᱟ ᱛᱟᱦᱚᱞᱮ?
ᱥᱤᱛᱩᱝ ᱫᱚ ᱛᱤᱦᱤᱧ ᱫᱚ ᱵᱟᱝ ᱥᱤᱛᱩᱝ ᱠᱟᱱᱟ ᱛᱮᱦᱮᱧ ᱫᱚ ᱨᱤᱢᱤᱞ ᱠᱟᱫᱟᱭ᱾
ᱚ ᱟᱸ ᱡᱚᱢ ᱵᱟᱲᱟ ᱠᱚᱼᱼ ᱱᱚᱛᱮ ᱫᱚ ᱥᱮᱛᱩᱝ ᱠᱟᱜ ᱜᱮᱭᱟ᱾
ᱪᱮᱜ ᱪᱮᱫ ᱮᱢ ᱟᱸᱡᱚᱢ ᱟᱠᱟᱫᱟ ᱢᱮᱱᱫᱚ
ᱡᱚᱢ ᱵᱟᱲᱟ ᱠᱚ ᱦᱩᱭᱮᱱᱟ?
ᱚ ᱡᱚᱢ ᱫᱚ ᱟᱹᱣᱨᱤ ᱦᱩᱭᱩᱜᱼᱟ᱾
ᱱᱤᱛᱚᱜ ᱢᱤᱫ ᱜᱷᱟᱹᱲᱤᱡ ᱯᱚᱨ ᱡᱚᱢ ᱦᱩᱭᱩᱜᱼᱟ᱾
ᱟᱯᱮᱭᱟᱜ ᱦᱩᱭᱱᱟ?
ᱦᱩᱸ ᱫᱟᱠᱟ ᱠᱚ ᱡᱚᱢ ᱠᱟᱛᱮᱜ ᱜᱮ ᱰᱟᱹᱝᱨᱤ ᱜᱩᱯᱤ ᱦᱮᱡ ᱦᱩᱭ ᱠᱟᱱᱟ᱾
ᱦᱮᱸ
ᱟᱨ ᱪᱟᱨᱟ ᱠᱚᱯᱮ ᱜᱤᱰᱤ ᱠᱮᱫᱟ ᱥᱮ ᱵᱟᱝ?
ᱦᱮᱸ ᱜᱤᱰᱤᱣ ᱠᱟᱫᱟᱞᱮ᱾
ᱚ ᱛᱟᱦᱚᱞᱮ ᱟᱯᱮ ᱥᱮᱫ ᱫᱚ ᱪᱮᱫᱠᱟ ᱪᱟᱥᱵᱟᱥ ᱠᱚ ᱦᱳᱭᱳᱜ ᱜᱮᱭᱟ?
ᱪᱟᱥᱵᱟᱥ ᱢᱚᱸᱡᱽ ᱜᱮ ᱦᱩᱭᱩᱜ ᱜᱮᱭᱟ᱾
ᱵᱟᱼᱫᱷᱟᱣ ᱯᱮ ᱨᱚᱦᱚᱭ ᱜᱮᱭᱟ ᱥᱮ ᱦᱩᱲᱩ ᱠᱚ ᱢᱤᱫ ᱫᱷᱟᱣ ᱜᱮ ᱛᱟᱦᱚᱞᱮ?
ᱢᱤᱫ ᱫᱷᱟᱣ ᱜᱮ ᱵᱚᱪᱷᱚᱨ ᱨᱮ᱾
ᱚ
ᱟᱯᱮ ᱥᱮᱫ ᱫᱚ ᱛᱤᱱᱟᱹᱜ ᱫᱚᱢ?
ᱟᱞᱮ ᱥᱮᱫ ᱫᱚ ᱢᱤᱫ ᱫᱷᱟᱣ ᱜᱮ ᱨᱚᱦᱚᱭ ᱜᱮᱭᱟ ᱞᱮ᱾
ᱟ
ᱟ ᱟᱱᱟᱡᱽ ᱠᱚᱫᱚ ᱪᱮᱫ ᱠᱚᱯᱮ ᱪᱟᱥ ᱵᱟᱲᱟᱭ ᱜᱮᱭᱟ?
ᱚᱱᱟᱡ ᱦᱩᱲᱩ ᱠᱚ ᱜᱩᱦᱩᱢ ᱟᱨ ᱛᱩᱲᱤ ᱦᱩᱸ ᱚᱱᱟ ᱠᱚᱜᱮ᱾
ᱟᱪᱷᱟ᱾
ᱦᱮᱸ ᱟᱯᱮ ᱥᱮᱫ ᱫᱚ ᱪᱮᱫ ᱞᱮᱠᱟ ᱪᱟᱥᱵᱟᱥ?
ᱟᱞᱮ ᱪᱟᱥᱵᱟᱥ ᱟᱞᱮ ᱥᱮᱫ ᱦᱚᱸ ᱛᱩᱲᱤ ᱠᱚ ᱜᱩᱦᱩᱢ ᱠᱚ, ᱴᱤᱥᱤ ᱠᱚ ᱠᱷᱚᱥᱞᱟ ᱠᱚ ᱪᱷᱚᱞᱟ ᱠᱚ, ᱫᱟᱞ
ᱟᱨ ᱥᱚᱵᱽᱡᱤ ᱠᱚᱫᱚ ᱪᱮᱫ ᱠᱚᱠᱚ ᱪᱟᱥᱼᱟ?
ᱥᱚᱵᱽᱡᱤ ᱫᱚ ᱡᱚᱛᱚ ᱞᱮᱠᱟᱱ ᱥᱚᱵᱽᱡᱤ ᱟᱹᱞᱩ ᱠᱚ, ᱤᱭᱟᱹ ᱠᱚ ᱡᱚᱛᱚ ᱞᱮᱠᱟ ᱜᱮ ᱵᱚᱞᱮ᱾
ᱡᱚᱛᱚ ᱞᱮᱠᱟ ᱟᱯᱮᱫᱚ ᱪᱮᱫ ᱠᱚ ᱛᱟᱦᱚᱞᱮ ᱯᱮ
ᱦᱩᱸ ᱢᱟᱹᱨᱤᱪ ᱠᱚ, ᱟᱹᱞᱩ ᱴᱚᱢᱮᱴᱳ ᱟᱨᱚ
ᱟ
ᱵᱮᱸᱜᱟᱲ
ᱟᱪᱪᱷᱟ᱾
ᱯᱤᱭᱟᱡᱽ, ᱢᱟᱹᱨᱤᱪ ᱡᱚᱛᱚ ᱨᱟᱥᱩᱱ ᱠᱚ᱾
ᱪᱮᱠᱟ ᱦᱳᱭᱳᱜ ᱜᱮᱭᱟ ᱚᱱᱛᱮ ᱫᱚ?
ᱱᱚᱛᱮ ᱫᱚ ᱢᱚᱡᱽ ᱫᱚ ᱢᱚᱡᱽ ᱜᱮ ᱦᱩᱭᱩᱜ ᱜᱮᱭᱟ ᱦᱟᱸᱜ᱾ ᱫᱟᱜ ᱠᱚ ᱥᱩᱵᱤᱫᱷᱟ ᱜᱮᱛᱮ ᱢᱚᱡᱽ ᱜᱮ ᱦᱩᱭᱩᱜ ᱜᱮᱭᱟ ᱡᱚᱛᱚ᱾ ᱟᱯᱮ ᱫᱚ ᱪᱮᱫ ᱠᱚᱯᱮ ᱪᱟᱥ ᱜᱮᱭᱟ?
ᱯᱚᱴᱚᱞ ᱠᱩᱱᱫᱨᱤ ᱡᱷᱤᱸᱜᱟᱹ ᱟᱲᱟᱜ ᱠᱚ ᱡᱷᱚᱛᱚ ᱠᱤᱪᱷᱩ ᱜᱮ᱾
ᱚᱻ ᱟᱲᱟᱜ ᱢᱟ ᱵᱟᱲᱜᱮ ᱨᱮᱜᱮ ᱧᱟᱢᱚᱜ ᱯᱷᱤᱨᱤ ᱛᱮ᱾
ᱦᱮᱸ ᱵᱟᱲᱜᱮ ᱨᱮ ᱚᱱᱟ ᱚᱱᱠᱟᱱ ᱟᱲᱟᱜ ᱫᱚ ᱵᱟᱝ ᱡᱟᱦᱟᱸ ᱚᱱᱮ ᱟᱨᱟᱜ ᱜᱮ ᱟᱹᱰᱤ ᱵᱚᱲᱚ ᱵᱚᱲᱚ ᱫᱟᱨᱮᱜᱼᱟ᱾ ᱡᱷᱟᱲᱚᱜᱼᱟ ᱚᱱᱟ ᱟᱲᱟᱜ ᱵᱟᱲᱜᱮ ᱨᱮᱫᱚ ᱮᱢᱱᱤ ᱛᱮᱫᱚ ᱵᱟᱝ ᱦᱩᱭᱩᱜᱼᱟ ᱚᱱᱟ ᱫᱚ ᱨᱚᱦᱚᱭ ᱦᱩᱭᱩᱜᱼᱟ᱾
ᱦᱮᱸ᱾ ᱟᱨᱟᱜ ᱟᱲᱟᱜ ᱠᱚ ᱦᱟᱸ᱾
ᱦᱩᱸ ᱟᱨᱟᱜ ᱜᱮ ᱡᱟ
ᱯᱟᱴ ᱟᱲᱟᱜ ᱠᱚ
ᱦᱮᱸ ᱯᱟᱴ ᱟᱲᱟᱜ ᱠᱚᱫᱚ ᱩᱱᱟᱹᱜ ᱮᱨ ᱵᱟᱝ ᱦᱩᱭ ᱟᱠᱟᱱᱟ᱾
ᱦᱸᱸᱸ ᱞᱚᱞᱚ ᱫᱤᱱ ᱜᱮᱢᱟ ᱚᱱᱟ ᱦᱩᱭᱩᱜ, ᱦᱮᱸ
ᱟᱯᱮ ᱥᱮᱫ ᱠᱚᱫᱚ ᱪᱮᱫ ᱯᱚᱨᱚᱵᱽ ᱠᱚ ᱦᱩᱭᱩᱜ ᱜᱮᱭᱟ ᱛᱟᱦᱚᱞᱮ ᱞᱟᱹᱭ ᱢᱮ᱾
ᱯᱚᱨᱚᱵᱽ ᱫᱚ ᱥᱚᱦᱨᱟᱭ ᱯᱟᱛᱟ ᱠᱚ ᱦᱩᱭᱩᱜᱼᱟ᱾
ᱛᱟᱦᱞᱮ ᱟᱯᱮ ᱥᱮᱫ ᱫᱚ ᱥᱚᱨᱦᱟᱭ ᱪᱮᱼᱠᱟᱯᱮ ᱢᱟᱱᱟᱣ ᱜᱮᱭᱟ ᱛᱟᱦᱚᱞᱮ ᱚᱱᱟᱜᱮ ᱞᱟᱹᱭᱟᱹᱧ ᱢᱮ᱾
ᱥᱚᱦᱨᱟᱭ ᱟᱹᱰᱤ ᱨᱟᱹᱥᱠᱟᱹ ᱟᱨ ᱩᱱᱟᱹᱜ ᱦᱚᱸ ᱵᱟᱝ ᱵᱚᱞᱮ ᱡᱟ ᱜᱤ᱾
ᱟᱨ ᱱᱚᱣᱟ ᱛᱤᱨᱤᱥᱮ ᱡᱩᱱ ᱪᱮᱫ ᱞᱮᱠᱟ ᱯᱮ ᱢᱟᱱᱟᱣᱟ?
ᱦᱩᱸ ᱛᱤᱨᱤᱥ ᱡᱩᱱ, ᱛᱤᱨᱤᱥ ᱡᱩᱱ ᱢᱟᱱᱟᱣ ᱦᱩᱭᱩᱜᱼᱟ ᱟᱹᱰᱤ ᱢᱚᱡᱽ, ᱟᱨᱠᱩ ᱪᱟᱞᱟᱜ ᱜᱮᱭᱟ ᱠᱩ ᱰᱷᱤᱨ ᱚᱱᱟ ᱤᱭᱟᱹ ᱡᱟᱦᱟᱸᱨᱮ ᱥᱤᱫᱩᱼ ᱠᱟᱹᱱᱦᱩ ᱠᱤᱱ ᱡᱚᱱᱢᱚ ᱞᱮᱱᱟ,
ᱚ, ᱟᱨ ᱞᱟᱹᱭᱟᱹᱧ ᱢᱮ ᱠᱟᱹᱴᱤᱡ ᱟᱸᱡᱚᱢ ᱞᱟᱹᱜᱤᱫ ᱵᱟᱹᱧ ᱟᱸᱡᱚᱢ ᱟᱠᱟᱫᱟ
ᱚᱸᱰᱮ ᱫᱚ ᱤᱧ ᱦᱚᱸ ᱵᱟᱹᱧ ᱪᱟᱞᱟᱣ ᱵᱟᱲᱟ ᱟᱠᱟᱱᱟ ᱟᱸᱡᱚᱢ ᱠᱟᱹᱫᱟᱹᱧ ᱦᱚᱸ ᱪᱟᱞᱟᱜ ᱜᱤᱭᱟ ᱠᱩ
ᱟᱢ ᱫᱚ ᱵᱟᱢ ᱪᱟᱞᱟᱜᱼᱟ?
ᱵᱟᱹᱧ ᱪᱟᱞᱟᱣ ᱵᱟᱲᱟ ᱟᱠᱟᱱᱟ,
ᱵᱚᱪᱷᱚᱨ ᱵᱚᱪᱷᱚᱨ ᱠᱩ ᱪᱟᱞᱟᱜ ᱜᱮᱭᱟ ᱠᱟᱡᱟᱠ,
ᱚ ᱟᱨ ᱛᱤᱱᱟᱹᱜ ᱥᱟᱺᱜᱤᱧ ᱛᱮ? ᱵᱟᱢ ᱪᱟᱞᱟᱣ ᱠᱷᱟᱱ,
ᱥᱟᱺᱜᱤᱧ ᱫᱚ ᱥᱟᱺᱜᱤᱧ ᱜᱮᱭᱟ, ᱪᱟᱞᱟᱜ ᱦᱩᱭᱩᱜ-ᱟ ᱳᱞᱢᱳᱥᱴ, ᱥᱟᱺᱜᱤᱧ ᱜᱤ, ᱟᱫᱚ ᱵᱟᱥ ᱠᱚ ᱵᱷᱟᱲᱟᱭ ᱜᱮᱭᱟ ᱚᱱᱟ ᱛᱮᱠᱚ ᱪᱟᱞᱟᱜ ᱜᱮᱭᱟ
ᱧᱩᱢ ᱵᱟᱫᱽ ᱫᱚ ᱛᱟᱦᱚᱞᱮ ᱮᱴᱮᱞ ᱢᱮᱛᱟᱜ ᱢᱮ ᱪᱮᱠᱟ ᱦᱩᱭᱩᱜ ᱠᱟᱱᱟ? ᱧᱮᱞ ᱟᱹᱜᱩ ᱫᱚ ᱫᱩᱨᱠᱟᱨ ᱛᱚ,
ᱧᱮᱞ ᱦᱩᱭᱩᱜ ᱠᱟᱱᱟ, ᱞᱟᱹᱭ ᱠᱚ ᱟᱹᱰᱤᱼᱟᱹᱰᱤ ᱢᱚᱸᱡᱽ ᱫᱤᱥᱟᱹᱢ ᱠᱚ ᱚᱱᱛᱮ,
ᱚ ᱚᱱᱟ ᱟᱫᱚ ᱚᱠᱟ ᱥᱮᱫ ᱪᱟᱞᱟᱜ ᱦᱳᱭᱳᱜᱼᱟ?
ᱚᱱᱛᱮ ᱤᱭᱟᱹ ᱟᱸᱡᱚᱢ ᱠᱟᱫᱟᱢ ᱡᱟᱦᱟᱸ ᱨᱮ ᱡᱚᱱᱢᱚ ᱦᱩᱭ ᱞᱮᱱᱟ ᱥᱤᱫᱩᱼ ᱠᱟᱹᱱᱩ?
ᱵᱟ, ᱞᱟᱹᱭᱤᱧ ᱢᱮ ᱚᱠᱟᱴᱷᱮᱱ,
ᱵᱷᱚᱜᱽᱱᱟᱰᱤ ᱫᱚ ᱥᱟᱦᱮᱵᱽᱜᱚᱧᱡᱽ ᱡᱤᱞᱟ ᱪᱟᱞᱟᱣ ᱦᱩᱭᱩᱜᱼᱟ ᱡᱷᱟᱲᱠᱷᱚᱸᱰ,
ᱡᱷᱟᱲᱠᱷᱚᱸᱱᱰ ᱵᱟᱝ ᱟᱸᱡᱚᱢ ᱦᱩᱭ ᱟᱠᱟᱱᱟ,
ᱚ ᱛᱚ ᱚᱸᱰᱮ ᱟᱯᱮ ᱯᱮ ᱢᱟᱱᱟᱣ ᱜᱮᱭᱟ ᱛᱚ ᱛᱤᱨᱤᱥ ᱡᱩᱱ?
ᱦᱮᱸ ᱱᱚᱸᱰᱮ ᱫᱚ ᱠᱟᱹᱴᱤᱡ ᱢᱟᱪᱟ ᱦᱩᱭᱩᱜ ᱜᱮᱭᱟ ᱟᱛᱳ ᱦᱚᱸ ᱠᱟᱹᱴᱤᱡ ᱜᱮᱛᱟᱞᱮᱭᱟ ᱫᱚ ᱠᱟᱹᱴᱤᱡ ᱜᱮ ᱦᱩᱭᱩᱜ ᱜᱮᱭᱟ᱾ ᱟᱨ ᱥᱟᱺᱜᱤᱧ ᱠᱚᱥᱮᱫ ᱫᱚ ᱟᱹᱰᱤ ᱫᱚᱥ ᱠᱩᱲᱤᱠᱚ ᱢᱮᱛᱟᱜᱼᱟ ᱥᱟᱺᱜᱤᱧ ᱥᱮᱫ ᱫᱚ ᱵᱷᱟᱜᱮ ᱦᱩᱭᱩᱜᱼᱟ᱾
ᱚᱺ, ᱟᱫᱚ ᱡᱟᱦᱟᱸᱱᱟᱜ ᱵᱟᱠᱩ ᱞᱟᱹᱭ ᱜᱮᱭᱟ? ᱡᱮ ᱳᱸ ᱚᱠᱟ ᱨᱮᱠᱤᱱ ᱡᱚᱱᱢᱚ ᱞᱮᱱᱟ?
ᱟᱫᱚ ᱪᱟᱞᱟᱣ ᱚᱱᱠᱟ ᱞᱮᱠᱟ ᱫᱚ ᱵᱟᱠᱚ ᱪᱟᱞᱟᱜ ᱜᱮᱭᱟ ᱠᱩᱲᱤ ᱜᱤᱫᱽᱨᱟᱹ ᱠᱚᱦᱚᱸ ᱵᱟᱠᱚ ᱪᱟᱞᱟᱜ ᱜᱮᱭᱟ᱾
ᱵᱟᱸ ᱚᱸᱰᱮ ᱟᱯᱮ ᱚᱸᱰᱮ ᱯᱨᱳᱜᱨᱟᱢ ᱦᱩᱭᱩᱜ ᱛᱤᱨᱤᱥ ᱡᱩᱱ, ᱩᱱ ᱥᱳᱢᱚᱭ ᱡᱟᱦᱟᱸᱱᱟᱜ ᱵᱟᱠᱚ ᱞᱟᱹᱭᱮᱭᱟ?
ᱵᱟᱝ ᱟᱸᱡᱚᱢ ᱵᱟᱲᱟ ᱫᱚ ᱵᱟᱝ ᱦᱩᱭ ᱠᱟᱱᱟ, ᱟᱫᱚ ᱢᱩᱸᱪᱟ ᱛᱮᱜᱮ ᱠᱚ ᱞᱟᱹᱭᱟ ᱥᱮ ᱢᱟᱭᱤᱠ ᱠᱚ ᱫᱚ ᱵᱟᱠᱚ ᱟᱹᱜᱩᱭ ᱜᱮᱭᱟ᱾ ᱟᱫᱚ- ᱡᱟᱦᱟᱸᱭᱟᱜ ᱪᱮᱠᱟ ᱨᱚᱨ ᱛᱟᱭ ᱡᱩᱨ ᱡᱟᱦᱟᱸᱭ ᱩᱱᱤ ᱫᱚ ᱟᱸᱡᱚᱢ ᱛᱤᱭᱟᱹᱜ ᱛᱟᱢᱟᱭᱟᱹᱜᱼᱟᱢ ᱟᱨ ᱡᱩ ᱫᱤ ᱵᱟᱹᱵᱟᱹᱭ ᱜᱮ ᱩᱱᱤᱭᱟᱜ ᱨᱚᱲᱛᱮ ᱩᱱᱤ
ᱟᱪᱪᱷᱟ ᱦᱩᱸ ᱦᱸ ᱚᱱᱟ ᱠᱟᱱ ᱜᱮᱭᱟ᱾ ᱛᱟᱭᱚᱢ ᱧᱚᱜ ᱨᱮᱢ ᱛᱤᱸᱜᱩ ᱠᱷᱟᱡ ᱫᱚ ᱦᱟᱸ ᱪᱤᱠᱚᱢ ᱟᱸᱡᱚᱢᱟ,
ᱦᱩᱸ, ᱟᱨ ᱜᱤᱫᱽᱨᱟᱹ ᱠᱚ ᱠᱟᱹᱴᱤᱡ ᱠᱟᱹᱴᱤᱡ ᱠᱚ ᱵᱳᱱ ᱛᱟᱠᱚ ᱠᱚ ᱪᱟᱞᱟᱣ ᱠᱚᱜᱼᱟ ᱜᱚᱞᱢᱟᱞ ᱞᱮᱠᱷᱟᱱ ᱠᱚ ᱟᱫᱚ ᱟᱸᱡᱚᱢ ᱦᱚᱸ ᱵᱟᱢ ᱟᱸᱡᱚᱢᱟ᱾
ᱦᱩᱸ ᱦᱩᱸ ᱦᱳᱭ ᱱᱤᱭᱟᱹ ᱫᱚᱢ ᱠᱚ ᱪᱟᱞᱟᱜ ᱠᱟᱱᱟ ᱧᱮᱞ ᱦᱩᱭᱩᱜ ᱠᱟᱱᱟ ᱪᱟᱞᱟᱜ ᱦᱩᱭᱩᱜ ᱠᱷᱟᱡ, ᱥᱟᱺᱜᱤᱧ ᱦᱚᱸ ᱥᱟᱺᱜᱤᱧ ᱜᱮᱭᱟ ᱡᱷᱟᱹᱞ ᱟᱹᱰᱤ ᱡᱷᱟᱹᱞ᱾
ᱟᱫᱚ ᱧᱮᱞ ᱟᱹᱜᱩ ᱠᱟᱜ ᱠᱷᱟᱱ ᱟᱸᱡᱚᱢ ᱟᱜᱩ ᱫᱚ ᱫᱩᱨ ᱫᱚᱨᱠᱟᱨ ᱠᱟᱱ ᱜᱮᱭᱟ, ᱢᱮᱫ ᱛᱮᱢ ᱧᱮᱞᱟ ᱞᱩᱛᱩᱨ ᱛᱮᱢ ᱟᱸᱡᱚᱢ ᱟᱹᱜᱩ ᱠᱟᱜᱼᱟ ᱚᱱᱟᱜᱤ,
ᱦᱮᱸ
ᱟᱞᱮ ᱱᱚᱛᱮ ᱫᱚ ᱟᱹᱰᱤ ᱨᱟᱹᱥᱠᱟᱹ ᱦᱩᱭᱩᱜ ᱜᱮᱭᱟ ᱚᱱᱟ ᱤᱭᱟᱹ ᱫᱚ ᱦᱩᱞ ᱫᱤᱵᱚᱥ ᱦᱩᱞ ᱢᱟᱦᱟ ᱦᱩᱸᱻ᱾
ᱟᱞᱮ ᱥᱮᱫ ᱫᱚ ᱥᱟᱺᱜᱤᱧ ᱦᱩᱭᱩᱜ ᱨᱮᱦᱚᱸ ᱟᱫᱚ ᱪᱟᱞᱟᱜ ᱩᱱ ᱥᱟᱹᱜᱤᱧ ᱫᱚ ᱪᱟᱞᱟᱣ ᱠᱚ ᱮᱱᱟᱨᱡᱤ ᱠᱚ ᱪᱟᱵᱟᱜ-ᱟ ᱩᱱᱟᱹᱜ ᱥᱟᱺᱜᱤᱧ ᱪᱟᱞᱟᱜ-ᱟ᱾ ᱜᱟᱛᱮ ᱠᱚ ᱵᱟᱠᱚ ᱛᱟᱦᱮᱱ ᱠᱷᱟᱱ ᱪᱮᱫᱠᱟ ᱩᱱᱟᱹᱜ ᱥᱟᱺᱜᱤᱧ ᱫᱚ ᱟᱹᱛᱳ ᱠᱚᱨᱮ ᱦᱩᱭ ᱞᱮᱱᱠᱷᱟᱱ ᱜᱟᱛᱮ ᱜᱟᱛᱮ ᱢᱤᱫ ᱥᱟᱶᱛᱮᱢ ᱪᱟᱞᱟᱣᱱᱟ
ᱦᱩᱸ
ᱚᱱᱟᱜᱮ ᱵᱮᱥᱟ᱾
ᱟᱨ ᱱᱚᱛᱮ ᱫᱚ ᱜᱚᱴᱟ ᱟᱹᱛᱩ ᱨᱮᱜᱮ ᱡᱚᱛᱚ ᱟᱛᱩ ᱨᱮᱠᱚ ᱢᱟᱱᱟᱣᱟ᱾ ᱡᱟᱦᱟᱸ ᱨᱮᱜᱮᱢ ᱪᱟᱞᱟᱜ-ᱟ ᱚᱸᱰᱮ ᱜᱮᱢ ᱧᱟᱢ ᱠᱚᱣᱟ ᱮᱱᱮᱡ ᱥᱮᱨᱮᱧ ᱦᱩᱭᱩᱜ ᱠᱟᱱᱟ ᱫᱚᱥᱴᱟ ᱠᱷᱚᱱ ᱠᱚ ᱮᱦᱚᱵ ᱜᱮᱭᱟ᱾
ᱦᱮᱸ
ᱫᱟᱹᱲ ᱫᱚᱱ ᱠᱚ ᱥᱯᱚᱴ ᱠᱚ ᱦᱩᱭ ᱚᱪᱚᱭ ᱜᱮᱭᱟ᱾
ᱦᱮᱸ ᱚᱱᱟ ᱠᱚᱫᱚ ᱦᱩᱭᱩᱜ ᱜᱮᱭᱟ᱾
ᱦᱩᱸ
ᱞᱩᱛ ᱤᱨᱤᱥᱥᱟ ᱡᱩᱱ ᱨᱮᱫᱚ ᱮᱱᱮᱡ ᱥᱮᱨᱮᱧ ᱫᱚ ᱵᱟᱝᱜᱮ ᱴᱷᱤᱠᱟ ᱤᱧᱟᱹᱜ ᱢᱮᱱ ᱤᱭᱟᱹ ᱚᱱᱩᱡᱟᱭᱤ ᱫᱚ᱾ ᱛᱟᱯᱚᱨᱮᱨ ᱫᱤᱱ
ᱛᱷᱚᱲᱟᱢ ᱵᱟᱲᱟᱭ ᱠᱷᱟᱡ ᱞᱟᱹᱭᱟᱹᱧ ᱢᱮᱥᱮ ᱛᱤᱨᱤᱥᱥᱥᱟ ᱡᱩᱱ?
ᱤᱧ ᱫᱚ ᱵᱟᱹᱧ ᱵᱟᱲᱟᱭᱟ ᱟᱸᱡᱚᱢ ᱠᱟᱹᱫᱟᱹᱧ ᱡᱮ ᱵᱟᱵᱟ ᱜᱚᱜᱚ ᱛᱟᱠᱤᱱ ᱠᱤᱱ ᱞᱟᱹᱭᱟ ᱛᱤᱨᱤᱥᱥᱟ ᱡᱩᱱ ᱦᱤᱞᱳᱜ ᱫᱚ ᱵᱟᱝᱠᱚ ᱮᱱᱮᱡ ᱥᱮᱨᱮᱧ ᱨᱮᱦᱚᱸ ᱜᱟᱱᱚᱜ ᱜᱮᱭᱟ᱾ ᱠᱟᱨᱚᱱ ᱥᱮᱫᱤᱱ ᱥᱮᱫᱤᱱ ᱦᱮᱞᱚᱜ
ᱪᱮᱫ ᱦᱩᱭ ᱞᱮᱱᱟ ᱥᱮᱫᱤᱱ?
ᱤᱧ ᱫᱚ ᱩᱱᱟᱹᱜ ᱫᱚ ᱵᱟᱹᱧ ᱵᱟᱲᱟᱭᱟ
ᱦᱩᱸ ᱥᱮᱫᱤᱱ ᱫᱚᱠᱚ ᱡᱟᱨᱣᱟ ᱞᱮᱱᱟ᱾ ᱫᱮ ᱞᱟᱹᱲᱦᱟᱹᱭᱟᱵᱚ ᱟᱫᱚ ᱠᱚ ᱨᱟᱹᱥᱠᱟᱹ ᱞᱮᱱᱟ ᱤᱭᱟᱹ ᱞᱮᱫᱟᱠᱚ᱾ ᱟᱱᱮ ᱡᱚᱢ ᱧᱩ ᱦᱩᱭ ᱞᱮᱱᱟ ᱛᱤᱨᱤᱥᱥᱟ ᱡᱩᱱ ᱡᱚᱢ ᱧᱩ ᱦᱩᱭ ᱞᱮᱱᱟ ᱟᱨᱠᱚ ᱵᱚᱞᱮ ᱩᱱᱦᱤᱞᱚᱜ ᱫᱚ ᱢᱩᱪᱟᱹᱫ ᱨᱟᱹᱥᱠᱟᱹ ᱛᱟᱦᱮᱸ ᱠᱟᱱ ᱛᱟᱠᱚᱣᱟ ᱦᱚᱲᱟᱜ ᱚᱱᱟᱛᱮᱠᱚ ᱨᱟᱹᱥᱠᱟᱹ ᱵᱚᱞᱮ ᱮᱱᱮᱡ ᱥᱮᱨᱮᱧ ᱠᱚ ᱦᱩᱭ ᱚᱪᱚᱭ ᱜᱮᱭᱟ᱾
ᱟᱫᱚ ᱩᱱᱦᱤᱞᱳᱜ ᱠᱚ ᱢᱟᱱᱟᱣ ᱠᱮᱫᱟ ᱡᱚᱢ ᱧᱩ ᱠᱮᱫᱟ ᱠᱚ ᱟᱫᱚ ᱫᱚᱥᱟᱨ ᱫᱤᱱ ᱠᱷᱚᱡ ᱟᱫᱚ ᱞᱟᱹᱲᱦᱟᱹᱭ ᱜᱮᱠᱚ ᱪᱟᱞᱟᱣ ᱮᱱᱟ᱾ ᱟᱭᱢᱟ ᱦᱚᱲ ᱠᱚ ᱢᱮᱱ ᱜᱮᱭᱟ ᱩᱱ ᱦᱤᱞᱳᱜ ᱠᱤᱱ ᱩᱱ ᱦᱤᱞᱳᱜ ᱠᱚ ᱜᱚᱡ ᱠᱮᱜ ᱠᱤᱱᱟ ᱩᱱ ᱦᱤᱞᱳᱜ ᱫᱚ ᱵᱟᱠᱚ ᱜᱚᱡ ᱠᱟᱜ ᱠᱤᱱᱟ᱾
ᱤᱧ ᱵᱟᱲᱟᱭᱟ ᱩᱱ ᱦᱤᱞᱟᱜ ᱜᱮ ᱛᱟᱡᱤ ᱟᱸᱡᱚᱢ ᱠᱟᱛᱮ ᱟᱫᱚ ᱚᱱᱟᱛᱮ ᱛᱤᱨᱤᱥᱥᱟ ᱡᱩᱱ ᱦᱤᱞᱳᱜ ᱫᱚ ᱵᱟᱝ ᱯᱚᱨᱮ ᱫᱤᱱ ᱦᱤᱞᱳᱜ ᱠᱚ ᱢᱟᱱᱟᱣᱟ ᱯᱩᱡᱟᱹᱭᱟᱠᱚ ᱮᱱᱮᱡ ᱥᱮᱨᱮᱧᱟᱠᱚ ᱨᱟᱹᱥᱠᱟᱹᱭᱟᱠᱚ ᱥᱮ
ᱚᱱᱟ ᱵᱟᱝ ᱞᱟᱦᱟ ᱫᱤᱱ ᱞᱟᱦᱟ ᱫᱤᱱ ᱠᱩ ᱮᱱᱮᱡ ᱥᱮᱨᱮᱧᱟ᱾
ᱚᱱᱮ ᱞᱟᱹᱲᱦᱟᱹᱭ ᱪᱟᱞᱟᱜ ᱞᱟᱦᱟ ᱨᱮᱠᱚ ᱮᱱᱮᱡ ᱥᱮᱨᱮᱧ ᱟᱠᱩ ᱢᱟᱱᱮ ᱨᱟᱹᱥᱠᱟᱹᱜ ᱟᱠᱚ ᱵᱚᱞᱮ ᱡᱚᱢ ᱧᱩᱭ ᱟᱠᱚ᱾
ᱦᱮᱸ
ᱟᱫᱚ ᱟᱫᱚ ᱞᱟᱹᱲᱦᱟᱹᱭ ᱠᱩ ᱪᱟᱞᱟᱣ ᱞᱮᱱᱟ ᱞᱟᱹᱲᱦᱟᱹᱭ ᱫᱚ ᱵᱟᱫᱽ ᱨᱮ ᱦᱩᱭ ᱟᱠᱟᱱᱟ ᱛᱟᱭᱚᱢ ᱛᱮ᱾
ᱚ
ᱟᱫᱚ ᱛᱮ ᱪᱮᱫ ᱞᱮᱠᱟ ᱦᱚᱲ ᱪᱮᱫ ᱞᱮᱠᱟ ᱵᱚ ᱵᱟᱲᱟᱭᱟ᱾
ᱦᱮᱸ ᱡᱚᱛᱚ ᱦᱚᱲ ᱡᱮᱢᱚᱱ ᱵᱟᱵᱟ ᱢᱟ ᱟᱭᱳ ᱛᱟᱠᱚ ᱦᱚᱠᱚ ᱞᱟᱹᱭ ᱟᱠᱟᱫ ᱵᱚᱱᱟ ᱚᱱᱠᱟᱜᱮ᱾
ᱦᱚᱸ
ᱟᱨ
ᱟᱨ ᱚᱱᱟ ᱛᱤᱨᱤᱥᱥᱟ ᱡᱩᱱ ᱯᱚᱨᱮ ᱟᱢᱵᱟᱵᱚᱛᱤ ᱪᱮᱫᱠᱟ ᱯᱮ ᱢᱟᱱᱟᱣ ᱜᱮᱭᱟ ᱛᱟᱦᱚᱞᱮ?
ᱟᱢᱵᱚᱛᱤ ᱱᱚᱛᱮ ᱫᱚ ᱚᱱᱠᱟ ᱫᱚ ᱵᱟᱝ ᱦᱩᱭᱩᱜ ᱜᱮᱭᱟ ᱟᱢᱵᱚᱛᱤ ᱫᱚ ᱾ ᱡᱚᱢ ᱧᱩ ᱜᱤ ᱤᱱᱟᱹᱜᱤ ᱦᱩᱭᱩᱜ ᱜᱮᱭᱟ ᱾
ᱚ ᱾
ᱥᱩᱠᱨᱤ ᱡᱤᱞ, ᱥᱩᱠᱨᱤ ᱠᱚ ᱜᱚᱡ ᱠᱚᱜᱮᱭᱟ ᱟᱯᱮ ᱚᱱᱛᱮ ᱪᱮᱫ ᱞᱮᱠᱟ ᱟᱢᱵᱚᱛᱤ?
ᱟᱢᱵᱟᱵᱚᱛᱤ ᱟᱞᱮ ᱥᱮᱜ ᱦᱚᱸ ᱱᱚᱝᱠᱟ ᱯᱟᱹ ᱤᱧ ᱫᱤᱫᱤ ᱛᱟᱠᱚ ᱠᱚ ᱱᱮᱶᱛᱟ ᱠᱚ ᱜᱮ ᱜᱮᱭᱟ ᱡᱟᱦᱟᱸᱭ ᱟᱨᱠᱤ ᱯᱮᱲᱟ ᱯᱟᱹᱲᱦᱟᱹ ᱱᱮᱣᱛᱟ ᱫᱚ ᱦᱩᱭᱩᱜ ᱜᱮᱭᱟ ᱾
ᱚ ᱦᱩᱸ ᱾
ᱛᱮ ᱨᱟᱹᱥᱠᱟᱹ ᱡᱚᱢ ᱧᱩ ᱾
ᱦᱮᱸ ᱾
ᱩᱸ ᱾
ᱯᱮᱲᱟ ᱯᱟᱹᱲᱦᱟᱹ ᱛᱟᱯᱮ ᱫᱚ ᱵᱟᱯᱮ ᱱᱮᱶᱛᱟ ᱠᱚᱣᱟ?
ᱵᱟᱞᱮ ᱱᱮᱶᱛᱟ ᱵᱟᱲᱟ ᱚᱲᱟᱜ ᱨᱮᱜᱮ ᱵᱟᱞᱮ ᱛᱟᱦᱮᱱ ᱜᱮᱭᱟ ᱰᱷᱮᱨ ᱵᱟᱨᱦᱮ ᱨᱮ, ᱟᱫᱚ ᱚᱱᱟᱛᱮ ᱤᱱᱟᱹᱜ ᱵᱟᱹᱧ ᱵᱟᱲᱟᱭ ᱜᱮᱭᱟ ᱾
ᱛᱤᱱ ᱜᱷᱟᱹᱲᱤᱡ ᱮᱢ, ᱛᱤᱱ ᱜᱷᱟᱹᱲᱤᱡ ᱮᱢ ᱜᱩᱯᱤ ᱠᱚᱣᱟ ᱟᱫᱚ?
ᱜᱩᱯᱤ ᱠᱚ ᱦᱩᱭᱩᱜᱼᱟ ᱮᱠ ᱵᱟᱡᱟᱜ ᱯᱳᱡᱚᱱᱛᱚ ᱾
ᱚ ᱾
ᱴᱷᱤᱠ ᱟᱪᱷᱮ ᱱᱮᱛᱚᱜ ᱫᱚ ᱱᱚᱝᱠᱟ ᱜᱮᱞᱟᱝ ᱨᱚᱯᱚᱲᱟ ᱟᱨᱦᱚᱸ ᱯᱚᱨᱮ ᱨᱚᱯᱚᱲ ᱦᱳᱭᱳᱜ-ᱟ ᱴᱟᱹᱭᱤᱢ ᱠᱚ ᱦᱳᱭ ᱱᱟ ᱾
ᱦᱟᱸ ᱦᱟᱸ ᱴᱷᱤᱠ ᱜᱮᱭᱟ ᱦᱩᱸᱻ